ᱦᱮᱞᱳ ᱟᱡᱚᱢ ᱧᱟᱢ ᱫᱟᱵᱤᱱ ᱦᱮᱸ ᱦᱳᱞᱳ
ᱨᱚᱲ ᱯᱮ ᱟᱸᱡᱚᱢ
ᱦᱟᱞᱤ ᱦᱮᱞᱳ, ᱦᱮᱸ ᱟᱸᱡᱚᱢᱚᱜ ᱠᱟᱱᱟ ᱟᱸᱡᱚᱢᱚᱜ ᱠᱟᱱᱟ ᱱᱤᱛᱚᱜ ᱟᱸᱡᱚᱢᱚᱜ ᱠᱟᱱᱟ
ᱚ
ᱚ ᱪᱮᱫ ᱠᱚᱵᱮᱱ ᱪᱤᱠᱟᱹ ᱵᱟᱲᱟᱭᱫᱟ
ᱟᱫᱚ ᱢᱮᱱᱟᱜ ᱟᱠᱟᱫ ᱞᱤᱧᱟᱹ ᱱᱚᱜᱼᱚᱭ ᱰᱟᱺᱦᱤ ᱥᱮᱫ ᱨᱮᱜᱮᱞᱤᱧ ᱫᱩᱲᱩᱵ ᱟᱠᱟᱱᱟ ᱦᱮᱸ ᱥᱮᱛᱟ ᱠᱚ ᱜᱟᱡᱮ ᱵᱤᱱ ᱥᱤᱠᱟᱹᱨᱤ ᱟᱠᱟᱫ ᱠᱚᱣᱟ?
ᱥᱮᱛᱟ ᱦᱚᱜᱼᱚᱭ ᱜᱳᱞ ᱮᱫᱟ ᱠᱚ ᱥᱟᱭᱤᱴ ᱨᱮ
ᱦᱮᱸ
ᱟᱪᱪᱷᱟ
ᱛᱟᱦᱚᱞᱮ ᱥᱮᱸᱫᱽᱨᱟ ᱠᱚ ᱤᱫᱤᱭᱮᱫ ᱠᱚᱣᱟᱢ ᱥᱮ ᱵᱟᱝ ᱥᱮᱛᱟᱜ
ᱦᱚᱸ ᱥᱮᱸᱫᱽᱨᱟ ᱠᱚ ᱤᱫᱤ ᱦᱩᱭᱩᱜ ᱜᱮᱭᱟ ᱥᱮᱸᱫᱽᱨᱟ ᱱᱚᱛᱮ ᱪᱟᱞᱟᱣ ᱦᱩᱭᱩᱜ ᱜᱮᱭᱟᱞᱮ ᱵᱤᱨ ᱥᱳᱨ ᱜᱮ ᱛᱟᱞᱮ ᱚᱲᱟᱜ
ᱵᱤᱨ ᱥᱩᱨ ᱨᱮᱜᱮ ᱟᱨ ᱛᱤᱱᱟᱹᱜ ᱛᱟᱦᱚᱞᱮ ᱛᱚᱨᱦᱚᱫ ᱢᱚᱨᱦᱚᱫ ᱠᱚᱯᱮ ᱜᱚᱡ ᱟᱹᱜᱩᱭᱮᱫ ᱠᱚᱣᱟ ᱥᱮ ᱵᱟᱝ ᱱᱤᱭᱟᱹ ᱥᱚᱢᱚᱭ
ᱛᱚᱨᱚᱴ ᱠᱚᱫᱚ ᱵᱟᱞᱮ ᱜᱚᱡᱮᱫ ᱠᱚᱣᱟ ᱠᱩᱞᱟᱹᱭ ᱠᱚ ᱜᱚᱡᱮᱫ ᱠᱚᱣᱟᱞᱮ ᱠᱩᱞᱟᱹᱭ
ᱦᱩ ᱠᱩᱞᱟᱹᱭ ᱠᱚ ᱟᱫᱚ ᱩᱱᱠᱩ ᱫᱚ ᱡᱚᱢ ᱠᱚᱣᱟᱯᱮ ᱥᱮᱮ ᱵᱟᱝ ᱛᱟᱦᱚᱞᱮ?
ᱦᱮᱸ ᱠᱩᱞᱟᱹᱭ ᱠᱚᱫᱚ ᱡᱚᱢ ᱦᱩᱭᱩᱜ ᱜᱮᱭᱟ ᱟᱵᱚ ᱥᱟᱱᱛᱟᱲ ᱥᱚᱢᱟᱡᱽ ᱨᱮᱫᱚ ᱩᱱᱠᱩ ᱫᱚᱠᱚ ᱡᱚᱢ ᱠᱚᱜᱮᱭᱟ ᱛᱚ
ᱦᱮᱸ ᱦᱮᱸ ᱟᱞᱮ ᱦᱚᱸ ᱠᱩᱞᱟᱹᱭ ᱠᱚ ᱡᱚᱢ ᱠᱚᱜᱮᱭᱟᱞᱮ ᱟᱨ ᱪᱟᱜ ᱜᱮᱭᱟᱞᱮ ᱜᱚᱡ ᱠᱚᱣᱟᱞᱮ ᱟᱞᱮ ᱦᱚᱸ ᱱᱤᱭᱟᱹ ᱥᱚᱢᱚᱭ ᱜᱮ ᱟᱯᱮ ᱨᱟᱹᱢᱤ ᱠᱷᱟᱹᱛᱤᱨ ᱵᱟᱝ ᱦᱩᱭᱩᱜ ᱠᱟᱱᱟ ᱫᱚ ᱟᱨ ᱞᱟᱴ ᱦᱚᱸ ᱞᱟᱴᱟᱱᱟ
ᱟ ᱦᱟ
ᱦᱮᱸ
ᱟᱫᱚ ᱚᱱᱛᱮ ᱪᱮᱫ ᱞᱮᱠᱟ ᱫᱟᱜ ᱡᱟᱲᱤᱭᱮᱫᱟ ᱟᱯᱮᱥᱮᱫ?
ᱱᱚᱛᱮ ᱫᱟᱜ ᱫᱚ ᱱᱚᱝᱠᱟ ᱟᱨᱠᱤ ᱴᱷᱤᱠ ᱴᱷᱤᱠ ᱫᱚ ᱵᱟᱭ ᱫᱟᱜ ᱟᱞᱮ ᱠᱟᱱᱟ ᱟᱫᱚ ᱚᱱᱟ ᱛᱮᱜᱮ ᱨᱚᱦᱚᱭ ᱠᱚᱦᱚᱸ ᱟᱹᱣᱨ ᱞᱮ ᱮ ᱟᱬᱜᱚᱱᱟ ᱦᱤᱠ ᱧᱚᱜ
ᱦᱮᱸ ᱟᱨ ᱨᱚᱦᱚᱭ ᱠᱚᱫᱚ ᱟᱹᱣᱨᱤ ᱟᱨᱟᱢᱵᱚᱜᱼᱟ
ᱛᱚ ᱢᱟ ᱪᱮᱫ ᱟᱹᱣᱨᱤ ᱟᱹᱣᱨᱤ ᱫᱟᱜ ᱜᱮ ᱵᱟᱹᱱᱩᱜᱼᱟ ᱟᱫᱚ ᱪᱤᱠᱟᱹᱛᱮᱢ ᱨᱚᱦᱚᱭᱟ ᱦᱮᱸ
ᱦᱳᱭ ᱱᱚᱛᱮ ᱟᱞᱮ ᱥᱮᱫ ᱢᱟ ᱰᱮᱞᱤ ᱜᱮ ᱫᱟᱜᱮᱜ ᱫᱚ ᱰᱮᱞᱤ
ᱦᱮᱸ ᱰᱮᱞᱤ ᱜᱮ ᱫᱟᱜ ᱮᱫᱟᱭ ᱛᱟᱦᱚᱞᱮ ᱛᱤᱱᱟᱹᱜ ᱢᱟᱱᱮ ᱨᱚᱦᱚᱭ ᱠᱚᱫᱚ ᱦᱩᱭ ᱮᱱ ᱛᱟᱯᱮᱭᱟ ᱥᱮ ᱟᱹᱣᱨᱤ ᱯᱮ ᱨᱚᱦᱚᱭᱟ
ᱨᱚᱦᱚᱭ ᱠᱚᱫᱚ ᱛᱚᱞᱟ ᱠᱚ ᱜᱤᱰᱤ ᱦᱩᱭᱩᱜ ᱞᱟᱹᱜᱤᱫ ᱟᱨᱠᱤ᱾
ᱚ ᱜᱤᱰᱤ ᱟᱹᱣᱨᱤᱯᱮ ᱜᱤᱰᱤᱭᱟ? ᱟᱯᱮ ᱫᱚ ᱪᱮᱫ ᱠᱟ ᱛᱟᱦᱚᱞᱮ ᱚᱱᱮ ᱫᱷᱩᱲᱤ ᱨᱮᱫᱚ ᱢᱟᱹᱱ ᱫᱷᱩᱲᱤ ᱨᱮᱫᱚ ᱵᱟᱯᱮ ᱜᱤᱰᱤᱭᱟ ᱟᱯᱮ ᱫᱚ ᱟᱴᱷᱲᱮᱭᱟᱯᱮ᱾ ᱥᱮ ᱪᱮᱫ ᱠᱟ? ᱚᱸ
ᱫᱷᱩᱲᱤ ᱨᱮᱫᱚ ᱵᱟᱝ᱾
ᱦᱮᱸ ᱟᱞᱮ ᱛᱚ ᱟᱹᱰᱤ ᱫᱤᱱ ᱨᱮᱜᱮᱞᱮ ᱜᱤᱰᱤ ᱠᱟᱜᱼᱟ ᱛᱚᱞᱟ ᱦᱩᱭ ᱟᱠᱟᱱᱟ ᱡᱟᱦᱟ ᱜᱮ ᱢᱤᱫ ᱠᱟᱹᱴᱩᱵ ᱞᱮᱠᱟ ᱟᱨᱠᱤ ᱫᱟᱜ ᱜᱮ ᱵᱟᱹᱱᱩᱜ ᱟᱠᱟᱫᱟ ᱟᱫᱚ ᱪᱤᱠᱟᱹᱭᱟᱢ᱾ ᱚᱱᱟᱜᱮ ᱡᱟᱦᱟᱸ ᱜᱮ ᱞᱟᱜᱟᱣ ᱚᱨᱫᱷᱮᱠ ᱫᱚ ᱦᱩᱭ ᱜᱟᱱ ᱟᱠᱟᱱᱟ ᱟᱨ ᱚᱨᱫᱷᱮᱠ ᱫᱚ ᱟᱹᱣᱨᱤ ᱦᱩᱭᱩᱜ-ᱟ ᱚᱱᱮ ᱚᱱᱠᱟ᱾
ᱚ ᱠᱤᱪᱷᱩ ᱠᱤᱪᱷᱩ ᱫᱚᱠᱚ ᱨᱚᱦᱚᱭ ᱠᱟᱜ-ᱟ ᱜᱤᱰᱤ ᱠᱟᱜ-ᱟ ᱥᱮ ᱪᱮᱫ?
ᱦᱮᱸ ᱜᱤᱰᱤ ᱟᱠᱟᱫᱟᱞᱮ ᱠᱤᱪᱷᱩ ᱫᱚ ᱵᱟᱝ ᱡᱷᱚᱛᱚ ᱜᱮ ᱜᱤᱰᱤ ᱪᱟᱵᱟ ᱦᱩᱭ ᱠᱟᱱᱟ ᱛᱚᱞᱟ ᱫᱚ ᱟᱨ ᱠᱤᱪᱷᱩ ᱫᱚ ᱨᱚᱦᱚᱭ ᱜᱟᱱ ᱟᱠᱟᱱᱟ ᱟᱨ ᱳᱭ ᱠᱤᱪᱷᱩ ᱫᱚ ᱨᱚᱦᱚᱭ ᱜᱟᱱ ᱟᱠᱟᱱᱟ ᱟᱨ ᱠᱤ ᱠᱤᱪᱷᱩ ᱚᱱᱮ ᱜᱷᱩᱴᱩ ᱠᱚᱨᱮᱱᱟᱜ ᱫᱚ ᱟᱹᱣᱨᱤ ᱜᱟᱱᱚᱜ-ᱟ ᱚᱱᱟ ᱫᱚ᱾ ᱫᱟᱜ ᱛᱚ ᱵᱟᱱᱩᱜ᱾
ᱦᱮᱸ ᱫᱟᱜ ᱫᱟᱜ ᱠᱚ ᱵᱮᱥ ᱴᱷᱤᱠ ᱵᱟᱝ ᱧᱟᱢᱮᱫ-ᱟ ᱫᱟᱜ ᱠᱷᱟᱹᱛᱤᱨ᱾
ᱦᱮᱸ᱾ ᱟᱫᱚ ᱫᱟᱜᱮᱫ ᱨᱮᱦᱚᱸ ᱱᱚᱜ-ᱚ ᱚᱱᱠᱟᱭ ᱫᱟᱜ ᱮᱫᱟ ᱠᱟᱹᱡ ᱠᱟᱹᱡ ᱡᱟᱦᱮᱸ᱾ ᱟᱫᱚ ᱵᱟᱹᱫᱽ ᱦᱚᱸ ᱵᱟᱝ ᱫᱟᱜ-ᱚᱜ ᱠᱟᱱᱟ᱾ ᱱᱟᱸᱰᱮᱭ ᱟᱠᱟᱱᱟ᱾
ᱦᱚᱸ ᱟᱨ ᱱᱚᱛᱮ ᱫᱚ ᱫᱟᱜ ᱫᱚ ᱰᱮᱞᱤ ᱜᱮ ᱫᱟᱜ ᱮᱫᱟ ᱫᱚᱢᱮ ᱫᱟᱜ ᱠᱚ ᱴᱚᱢᱵᱦᱟᱣ ᱟᱠᱟᱱᱟ ᱡᱚ ᱠᱚ ᱢᱮᱱᱟᱜ-ᱟ ᱛᱚ ᱠᱷᱟᱫᱟᱱ ᱠᱚ᱾
ᱦᱳᱭ ᱟᱞᱮ ᱥᱮᱫ ᱞᱟᱦᱟᱛᱮ ᱫᱟᱜ ᱫᱟᱜ ᱮᱫᱟᱭ ᱞᱟᱦᱟᱛᱮ ᱟᱯᱮ ᱥᱮᱫ ᱯᱚᱨᱮᱛᱮ ᱦᱚᱭ ᱛᱚ ᱟᱞᱮᱥᱮᱫ ᱛᱟᱭᱚᱢ ᱟᱫᱟᱭ᱾
ᱦᱳᱭ ᱦᱳᱭ ᱦᱳᱭ ᱦᱳᱭ ᱞᱟᱦᱟ ᱛᱟᱭᱱᱚᱢ ᱟᱨᱠᱤ ᱡᱷᱚᱛᱚ ᱡᱟᱭᱜᱟ ᱫᱚ ᱥᱚᱢᱟᱱ ᱵᱟᱝ-ᱟ
ᱦᱮᱸ ᱦᱮᱸ ᱚᱱᱟᱜᱮ ᱟᱨ ᱛᱟᱦᱚᱞᱮ ᱫᱚ ᱵᱟᱹᱫᱽ ᱠᱚᱨᱮᱜᱮᱢ ᱠᱟᱹᱢᱤ ᱵᱟᱲᱟᱭᱮᱫᱟ ᱥᱮ ᱪᱮᱫ ᱠᱚᱢ ᱪᱤᱠᱟᱹᱭᱮᱫᱟ?
ᱵᱟᱝ-ᱟ ᱵᱟᱹᱫᱽ ᱠᱚᱨᱮ ᱜᱤᱧ ᱠᱟᱹᱢᱤ ᱵᱟᱲᱟᱭᱮᱫᱟ ᱮᱴᱟᱜ ᱨᱮ ᱠᱟᱹᱢᱤ ᱠᱚ ᱫᱚ ᱵᱟᱹᱧ ᱪᱟᱞᱟᱜ ᱠᱟᱱᱟ᱾
ᱦᱮᱸ ᱮᱴᱟᱜ ᱨᱮᱫᱚ ᱵᱟᱢ ᱪᱟᱞᱟᱜ ᱠᱟᱱᱟ ᱛᱟᱦᱚᱞᱮ ᱵᱷᱟᱜᱮ ᱜᱮ ᱚᱲᱟᱜ ᱨᱮᱱᱟᱜ᱾ ᱦᱮᱸ ᱚᱲᱟᱜ ᱨᱮᱱᱟᱜ ᱞᱟᱦᱟᱢ ᱠᱟᱹᱢᱤ ᱞᱮᱠᱷᱟᱱ ᱫᱚ ᱪᱤᱠᱟᱹᱭᱟᱢ? ᱚᱱᱟ ᱠᱚ ᱪᱟᱵᱟ ᱞᱮᱱᱠᱷᱟᱱ ᱵᱚᱨᱚᱝ ᱮᱴᱟᱜ ᱥᱮᱫ ᱥᱮᱱ ᱜᱟᱱᱚᱜ-ᱟ ᱜᱚᱴᱟᱜᱮ᱾
ᱮᱴᱟᱜ ᱥᱮᱫ ᱦᱳᱭ ᱦᱳᱭ
ᱥᱩᱨ ᱥᱩᱯᱩᱨ ᱡᱟᱦᱟᱸᱭ ᱦᱚᱲ ᱠᱚ ᱦᱮᱡ ᱞᱮᱱᱠᱷᱟᱱ ᱜᱮ ᱠᱟᱹᱢᱤ ᱦᱮᱸ ᱥᱮ ᱵᱟᱝ
ᱦᱮᱸ ᱦᱩᱸ ᱦᱩᱸ ᱟᱨ ᱱᱚᱛᱮ ᱚᱱᱟ ᱚᱲᱟᱜ ᱠᱚᱨᱮ ᱜᱮ ᱠᱟᱹᱢᱤ ᱵᱟᱲᱟ ᱦᱩᱭᱩᱜ ᱠᱟᱱᱟ ᱪᱟᱥ ᱨᱮᱱᱟᱜ ᱠᱟᱹᱢᱤ ᱜᱮ ᱜᱚᱲᱚ ᱦᱩᱭᱩᱜ ᱠᱟᱱᱟ᱾
ᱦᱮᱸ ᱢᱟᱱᱮ ᱥᱩᱫᱷᱩ ᱦᱳᱲᱳ ᱜᱮᱥᱮ ᱟᱨᱦᱚᱸ ᱮᱴᱟᱜ ᱡᱟᱦᱟᱱᱟᱜ ᱠᱚ
ᱮᱴᱟᱜ ᱠᱤᱪᱷᱩ ᱫᱚ ᱵᱟᱝᱟ ᱱᱚᱛᱮ ᱫᱚ ᱟᱞᱮ ᱥᱮᱫ ᱫᱚ ᱦᱩᱲᱩ ᱜᱮᱞᱮ ᱪᱟᱥ ᱜᱮᱭᱟ ᱛᱚ
ᱦᱮᱸ
ᱜᱮᱭᱟ ᱦᱩᱲᱩ ᱜᱮᱞᱮ ᱪᱟᱥ-ᱟ ᱟᱨᱠᱤ᱾
ᱦᱮᱸ᱾
ᱛᱚᱞᱟ ᱠᱚᱞᱮ ᱜᱤᱰᱤ ᱞᱟᱹᱜᱤᱫ-ᱟ ᱵᱟᱹᱫ ᱠᱚᱞᱮ ᱥᱤ ᱦᱚᱪᱚ ᱠᱮᱫᱟ᱾
ᱦᱮᱸ ᱤᱧ ᱛᱚ ᱦᱟᱱᱛᱮ ᱱᱟᱛᱮᱧ ᱪᱟᱜ ᱠᱟᱱᱟ ᱠᱟᱹᱢᱤ ᱜᱚᱴᱟ ᱜᱮ ᱚᱠᱟ ᱚᱠᱚᱭ ᱠᱚ ᱦᱚᱦᱚᱣᱟᱹᱧ ᱠᱟᱱᱟ ᱟᱠᱩᱣᱟᱜ ᱜᱤᱧ ᱪᱟᱜ ᱠᱟᱱᱟ ᱟᱫᱚ ᱪᱤᱠᱟᱹᱭᱟᱢ ᱚᱲᱟᱜ ᱨᱮᱱᱟᱜ ᱠᱟᱹᱢᱤ ᱛᱚ ᱟᱹᱣᱨᱤ ᱟᱨᱚᱢᱵᱚᱜ-ᱟ ᱥᱮ ᱟᱨ ᱚᱱᱠᱟ ᱵᱟᱹᱱᱩᱜ ᱟᱠᱟᱫᱟ ᱱᱤᱛᱚᱜ
ᱦᱮᱸᱛᱚ ᱚᱲᱟᱜ ᱠᱚᱨᱮ ᱵᱟᱝ ᱠᱟᱹᱢᱤ ᱨᱮᱦᱚᱸ ᱮᱴᱟᱜ ᱠᱚᱨᱮ ᱛᱚ ᱠᱟᱹᱢᱤ ᱦᱩᱭᱩᱜ-ᱟ᱾
ᱦᱮᱸ ᱦᱟᱱᱛᱮ ᱱᱟᱛᱮ ᱠᱷᱚᱱ ᱡᱟᱦᱟᱸᱜᱮ ᱵᱟᱨ ᱯᱚᱭᱥᱟ ᱜᱟᱱᱤᱧ ᱡᱳᱜᱟᱲ ᱫᱟ ᱟᱨᱠᱤ᱾
ᱟᱪᱪᱷᱟ
ᱢᱮᱛᱟᱭ ᱠᱟᱱ ᱛᱟᱯᱚᱛᱮ ᱠᱟᱹᱢᱤ ᱦᱚᱸ ᱞᱟᱜᱟᱣ ᱞᱮᱱᱠᱷᱟᱱ ᱱᱚᱸᱰᱮ ᱦᱚᱲ ᱠᱚ ᱞᱟᱜᱟᱣ ᱦᱩᱭᱩᱜ-ᱟ ᱜᱟᱡ ᱡᱮ ᱩᱱᱠᱩ ᱜᱮ ᱮᱢ ᱦᱩᱭᱩᱜᱼᱟ ᱚᱱᱟ ᱯᱚᱭᱥᱟ ᱠᱚ ᱚᱰᱟᱭ ᱠᱟᱫᱟ ᱟᱨᱦᱚ ᱦᱳᱭ
ᱛᱟᱨᱯᱚᱨᱮ ᱡᱚᱢ ᱠᱚᱫᱚ ᱟᱹᱶᱨᱤᱣᱟᱜ ᱥᱮ ᱪᱮᱫ ᱰᱮᱨᱤ ᱜᱮᱭᱟ
ᱡᱚᱢ ᱠᱚᱫᱚ ᱟᱹᱣᱨᱤᱭᱟᱜ ᱦᱚᱸᱜ ᱚᱭ ᱰᱟᱹᱺᱦᱤ ᱥᱮᱫ ᱨᱮᱜᱮ ᱢᱮᱱᱟᱜ ᱟᱠᱟᱫ ᱞᱮᱭᱟ ᱰᱷᱮᱨ ᱜᱮ ᱛᱟᱦᱮᱱ ᱜᱮᱭᱟᱞᱮ ᱟᱹᱰᱤ ᱜᱷᱟᱹᱲᱤᱡ ᱞᱮ ᱛᱟᱦᱮᱱᱟ ᱫᱚᱥᱴᱟ ᱮᱜᱟᱨᱚᱴᱟ ᱫᱷᱟᱹᱨᱤᱡ ᱚᱱᱟ ᱰᱟᱹᱦᱤ ᱨᱮᱜᱮ
ᱦᱮ ᱟᱰᱰᱟ ᱡᱚᱲᱟ ᱵᱚᱲᱟᱭᱟ ᱯᱮ ᱪᱮᱫ
ᱯᱷᱩᱱ ᱨᱮ ᱚᱱᱚ ᱚᱱᱠᱟ ᱟᱨᱠᱤ
ᱦᱳᱭ ᱱᱮᱛᱟᱨ ᱢᱟ ᱜᱮᱢ ᱴᱮᱢ ᱠᱷᱮᱞ ᱦᱩᱭᱩᱜ ᱜᱮᱭᱟ ᱥᱮ ᱯᱷᱳᱱ ᱠᱚᱨᱮ ᱠᱷᱮᱞ ᱵᱟᱲᱟᱭ ᱜᱮᱭᱟ ᱠᱚ
ᱦᱮᱸ ᱦᱮᱸ ᱟᱫᱚ ᱚᱱᱟ ᱠᱷᱟᱹᱛᱤᱨ ᱟᱹᱰᱤ ᱜᱷᱟᱹᱲᱤᱡ ᱜᱮᱞᱮ ᱛᱟᱦᱮᱱ ᱜᱮᱭᱟ ᱟᱨ
ᱦᱩᱸ
ᱚᱱᱛᱮ ᱛᱟᱦᱚᱞᱮ ᱪᱮᱫ ᱞᱮᱠᱟ ᱥᱤᱠᱲᱤᱡ ᱠᱚ ᱚᱱᱛᱮ ᱤᱭᱟᱹ ᱠᱟᱱᱟ
ᱥᱤᱠᱬᱤᱡ ᱫᱚ ᱱᱚᱛᱮ ᱫᱚ ᱚᱱᱟ ᱫᱟᱜ ᱠᱷᱟᱹᱛᱤᱨ ᱜᱮ ᱠᱚᱢ ᱟᱠᱟᱱᱟ ᱠᱚ ᱫᱟᱜ ᱮᱫᱟᱭ ᱥᱮ ᱰᱮᱞᱤᱜ ᱜᱮ ᱫᱟᱜ ᱫᱟᱲᱮᱭᱟᱫᱟᱭ
ᱦᱮᱸ
ᱛᱚ ᱚᱱᱟ ᱠᱷᱟᱹᱛᱤᱨ ᱥᱤᱠᱬᱤᱡ ᱫᱚ ᱠᱚᱢ ᱜᱮᱠᱚ ᱵᱩᱡᱷᱟᱹᱜ ᱠᱟᱱᱟ
ᱟᱞᱮᱥᱮᱫ ᱫᱚ ᱱᱚᱜ-ᱚᱭ ᱛᱚ ᱯᱷᱚᱴᱮᱱ ᱠᱚ ᱜᱮᱜᱮᱨ ᱠᱟᱱ ᱫᱚ ᱠᱟᱹᱡ ᱞᱟᱴᱟ ᱫᱷᱟᱨᱮ
ᱦᱮᱸ
ᱮᱢ ᱫᱩᱲᱩᱵ ᱞᱮᱱᱠᱷᱟᱱ ᱦᱚᱢ ᱫᱩᱲᱩᱵ ᱛᱟᱦᱮᱸ ᱠᱚᱜ ᱥᱤᱧ ᱵᱮᱲᱟ ᱛᱟᱢ ᱤᱭᱟᱹ ᱵᱮᱲᱟ ᱛᱟᱢ ᱟᱹᱭᱩᱵ ᱵᱮᱲᱟ ᱛᱟᱢ
ᱦᱮᱸ ᱦᱮᱸ ᱚᱱᱠᱟᱜᱮ ᱠᱚᱢ ᱵᱮᱥᱤ ᱡᱟᱭᱜᱟ ᱨᱮᱫᱚ ᱢᱟᱱᱮ ᱥᱤᱠᱲᱤᱡ ᱢᱮᱱᱟᱜ ᱠᱚᱣᱟ ᱵᱤᱥᱤ ᱜᱮᱥᱮ
ᱦᱮᱸ ᱦᱮᱸ ᱚᱱᱟᱜᱮ ᱛᱟᱦᱚᱞᱮ
ᱟᱫᱚ ᱚᱱᱛᱮ ᱫᱚ ᱠᱷᱮᱞ ᱠᱚᱫᱚ ᱦᱩᱭᱩᱜ ᱜᱮᱭᱟ ᱥᱮ ᱵᱟᱝ ᱟᱯᱮ ᱥᱮᱫ ᱫᱚ ᱵᱚᱞ ᱠᱷᱮᱞ ᱠᱚ
ᱵᱚᱞ ᱠᱷᱮᱞ ᱠᱚ ᱦᱩᱭᱩᱜ ᱜᱮᱭᱟ ᱦᱩᱭᱩᱜ ᱜᱮᱭᱟ ᱱᱚᱛᱮ ᱠᱷᱮᱞ ᱦᱩᱭᱮᱱᱟ ᱵᱟᱨᱯᱮ ᱡᱟᱭᱜᱟ ᱨᱮ ᱦᱩᱭᱱᱟ ᱵᱟᱝ ᱫᱚ ᱵᱟᱝ
ᱟᱪᱪᱷᱟ
ᱟᱫᱚ ᱟᱞᱮ ᱫᱚᱥᱩᱵᱚ ᱵᱟᱞᱮ ᱥᱟᱵᱚ ᱧᱮᱞ ᱥᱮᱱ ᱦᱩᱭ ᱞᱮᱱᱟ ᱟᱨᱠᱤ ᱤᱧᱜᱤᱧ ᱫᱩᱠᱟᱱᱟ ᱵᱟᱨ
ᱧᱮᱞ ᱯᱮ ᱪᱟᱞᱟᱣ ᱞᱮᱱᱟ ᱦᱮ
ᱠᱚᱲᱟ ᱜᱤᱫᱽᱨᱟᱹ ᱦᱮᱸ
ᱦᱮᱸ
ᱟᱫᱚ ᱱᱚᱣᱟ ᱫᱚ ᱦᱚᱜ-ᱚᱭ ᱱᱤᱛᱚᱜ ᱜᱮ ᱟᱹᱰᱤ ᱡᱟᱭᱜᱟ ᱨᱮ ᱠᱟᱹᱢᱤ ᱠᱷᱩᱵ ᱵᱷᱟᱜᱤ ᱤᱭᱟᱹ ᱠᱟᱱᱟ ᱟᱨᱠᱤ ᱠᱟᱹᱢᱤᱭᱮᱫᱟ ᱢᱟᱱᱮ ᱨᱚᱦᱚᱭ ᱨᱮᱱᱟᱜ ᱟᱫᱚ ᱩᱱᱟᱹᱜ ᱵᱟᱠᱚ ᱦᱚᱲᱚᱜ ᱠᱟᱱᱟ ᱠᱷᱮᱞ ᱠᱚ ᱦᱩᱭᱩᱜ ᱠᱟᱱ ᱨᱮᱦᱚᱸ ᱠᱟᱹᱢᱤ ᱠᱚ ᱜᱩᱲᱭᱟᱹᱣ ᱠᱟᱛᱮ ᱡᱩᱫᱤ ᱠᱚ ᱠᱷᱹᱮᱞ ᱦᱚᱪᱚᱭ ᱠᱷᱟᱱ ᱦᱳᱭ ᱟᱨᱠᱤ ᱡᱷᱚᱛᱚ ᱦᱚᱲᱟᱜ ᱠᱟᱹᱢᱤ ᱜᱩᱲᱭᱟᱹᱣ ᱠᱟᱛᱮ ᱡᱩᱫᱤ ᱯᱷᱮᱞ ᱦᱚᱪᱚ ᱠᱮᱭᱟ ᱛᱟᱦᱚᱞᱮ
ᱠᱷᱮᱞᱦᱚᱪᱚᱠᱮᱭᱟ ᱦᱳᱭ ᱦᱳᱭ ᱛᱟᱦᱚᱞᱮ ᱦᱚᱲᱟᱜ ᱤᱭᱟᱹ ᱧᱮᱞ ᱛᱮᱜᱮ ᱠᱟᱹᱴᱤᱡ ᱴᱟᱭᱤᱢ ᱦᱩᱭ ᱠᱚᱜ ᱛᱟᱠᱚᱣᱟ ᱦᱮᱸ
ᱦᱮᱸ ᱧᱮᱞ ᱦᱚᱲ ᱦᱚᱥᱤ ᱠᱚ ᱦᱚᱲ ᱠᱚᱜᱼᱟ ᱟᱨ ᱜᱤᱫᱽᱨᱟᱹ ᱦᱚᱠᱚ ᱧᱟᱢ ᱠᱚᱜᱼᱟ᱾ ᱦᱮᱸ ᱜᱤᱫᱽᱨᱟᱹ ᱠᱚ
ᱦᱳᱭ ᱦᱳᱭ ᱦᱳᱭ
ᱧᱟᱢ ᱠᱚᱣᱟ ᱱᱚᱛᱮ ᱫᱚ
ᱟᱨ ᱱᱤᱛᱚᱜ ᱢᱟ ᱡᱚᱛᱚ ᱠᱟᱹᱢᱤ ᱨᱮᱜᱮ ᱡᱚᱲᱟᱣ ᱢᱮᱱᱟᱜ ᱠᱚᱣᱟ ᱥᱮ ᱦᱮᱸ
ᱢᱟᱨᱟᱝ ᱵᱚᱞ ᱱᱚᱛᱮ ᱢᱟᱨᱟᱝ ᱵᱚᱞ ᱦᱚᱸ ᱦᱩᱭᱩᱜ ᱠᱟᱱᱟ ᱦᱚᱯᱚᱱ ᱵᱚᱞ ᱦᱚᱸ ᱚᱠᱟᱴ ᱮᱴᱟᱜ ᱜᱮᱢ ᱠᱷᱮᱞ ᱫᱟᱲᱮᱭᱟᱜᱼᱟ ᱟᱨᱠᱤ
ᱚᱠᱟ ᱦᱚᱸ ᱦᱳᱭ ᱦᱳᱭ
ᱦᱮᱸ ᱟᱯᱮ ᱥᱮᱫ ᱫᱚ ᱛᱟᱦᱚᱞᱮ ᱠᱷᱮᱞ ᱠᱚ ᱛᱤᱱᱟᱹᱜᱴᱟ ᱥᱮ ᱟᱨᱟᱢᱵᱚᱭᱮ ᱱᱟᱥᱮ ᱟᱹᱣᱨᱤ
ᱟᱞᱮᱥᱮᱫ ᱫᱚ ᱚᱱᱟ ᱱᱤᱛᱚᱜ ᱫᱚ ᱚᱱᱟ ᱦᱚᱯᱚᱱ ᱵᱚᱞ ᱠᱚᱜᱮ ᱵᱤᱥᱤ ᱠᱷᱮᱞᱳᱜ ᱜᱮᱭᱟ᱾
ᱦᱩᱸ
ᱚᱸ ᱡᱟᱠᱮ ᱚᱱᱟ ᱰᱷᱟᱞᱟᱭ ᱵᱚᱞ ᱵᱟᱠᱚ ᱞᱟᱹᱭᱟᱜ ᱫᱚ ᱴᱮᱱᱤᱥ᱾
ᱦᱮᱸ ᱦᱮᱸ ᱛᱟᱦᱞᱮ ᱞᱟᱹᱭ ᱫᱟᱞᱤᱧ ᱟᱯᱮᱭᱟᱜᱼᱼ ᱟᱯᱮᱭᱟᱜ ᱚᱱᱟ ᱰᱟᱹᱦᱤ ᱨᱮᱫᱚ ᱛᱟᱦᱚᱞᱮ ᱠᱷᱮᱞ ᱦᱚᱪᱚᱭᱮ ᱜᱮᱭᱟ ᱯᱮ ᱥᱮ ᱵᱟᱝ?
ᱦᱮᱸ ᱦᱮᱸ ᱟᱞᱮ ᱱᱚᱸᱰᱮ ᱠᱷᱮᱞ ᱦᱳᱭᱳᱜ ᱜᱮᱭᱟ ᱟᱹᱰᱤ ᱢᱟᱨᱟᱝ ᱴᱩᱨᱱᱟᱢᱮᱱᱴ ᱦᱳᱭᱳᱜ ᱜᱮᱭᱟ᱾
ᱦᱩᱸ ᱛᱟᱦᱚᱞᱮ ᱟᱹᱰᱤ ᱢᱟᱨᱟᱝ ᱛᱟᱦᱚᱞᱮ ᱚᱱᱟ ᱨᱮᱫᱚ ᱪᱮᱫ ᱯᱮ ᱮᱢᱟ ᱡᱟᱦᱟᱱ ᱥᱩᱠᱨᱤ ᱠᱚᱥᱮ ᱥᱤᱢ ᱠᱚᱥᱮᱼᱼ
ᱚᱻ ᱟᱞᱮᱭᱟᱜ ᱱᱚᱰᱮ ᱫᱚ ᱠᱷᱟᱥᱤ ᱠᱷᱟᱥᱤ ᱞᱮ ᱮᱢᱟ ᱠᱚᱣᱟ ᱠᱷᱟᱥᱤ᱾
ᱚ ᱢᱮᱨᱚᱢ᱾
ᱢᱮᱨᱚᱢ ᱢᱮᱨᱚᱢ ᱦᱳᱭ᱾
ᱚ ᱦᱮᱸ
ᱢᱮᱨᱚᱢ ᱛᱟᱦᱮᱱ ᱜᱮᱭᱟ ᱥᱤᱨᱯᱟᱹ᱾
ᱦᱮᱸ ᱟᱹᱰᱤ ᱡᱟᱭᱜᱟ ᱨᱮ ᱥᱩᱠᱨᱤ ᱦᱚᱸᱠᱚ ᱮᱢ ᱠᱚᱣᱟ ᱥᱤᱢ ᱦᱚᱸᱠᱚ ᱮᱢ ᱠᱩ ᱯᱚᱭᱥᱟ ᱦᱚᱸᱠᱚ ᱮᱢᱟ ᱦᱮᱸᱥ ᱵᱟᱝ? ᱟᱫᱚ ᱚᱠᱚᱭ ᱪᱮᱜᱠᱟ ᱟᱨᱠᱤ ᱮᱢ ᱫᱟᱲᱮᱜ ᱠᱟᱱᱟᱭ᱾
ᱦᱳ ᱟᱞᱮ ᱯᱟᱥᱮᱨ ᱟᱛᱳ ᱨᱮᱜᱮ ᱠᱷᱮᱞ ᱢᱮᱱᱟᱜᱼᱟ ᱱᱟᱦᱟᱜ ᱚᱸᱰᱮ ᱫᱚ ᱩᱱᱠᱩ ᱥᱤᱢ ᱠᱚ ᱮᱢ ᱠᱚ ᱜᱮᱭᱟ ᱠᱚ᱾
ᱦᱮᱸ ᱛᱟᱦᱚᱞᱮ ᱟᱯᱮ ᱚᱸᱰᱮ ᱫᱚ ᱛᱤᱥ ᱛᱮᱢᱟ ᱛᱤᱱᱟᱹᱜ ᱫᱤᱱ ᱥᱮᱫ ᱛᱮᱯᱮ ᱠᱚᱨᱟᱣᱼᱟ?
ᱟᱞᱮ ᱱᱚᱰᱮ ᱫᱚ ᱚᱣᱟ ᱦᱤᱡᱩᱜ ᱠᱟᱱᱼᱼ ᱯᱚᱱᱨᱚᱭ ᱟᱜᱚᱥᱴ᱾
ᱚ
ᱯᱚᱱᱰᱮᱨᱚ ᱦᱤᱞᱳ ᱦᱩᱭᱩᱜ ᱜᱮᱭᱟ ᱯᱚᱱᱨᱚ ᱵᱟᱨ ᱫᱤᱱ ᱦᱩᱭᱩᱜ ᱜᱮᱭᱟ ᱛᱚ ᱠᱷᱮᱞ ᱴᱟᱜ ᱯᱚᱱᱨᱚ ᱥᱳᱞᱞᱳ᱾
ᱵᱚᱪᱷᱚᱨ ᱜᱮ ᱯᱚᱱᱚᱨᱚᱨ ᱟᱜᱚᱥᱴ ᱦᱚᱸ ᱵᱷᱟᱜᱮ ᱜᱮ ᱛᱟᱦᱚᱞᱮ᱾ ᱦᱮᱸ ᱢᱟᱱᱮ ᱤᱭᱟᱹ ᱩᱱᱠᱩ ᱴᱤᱢ ᱠᱚᱫᱚ ᱥᱟᱵ ᱠᱚᱨᱟ ᱢᱮᱱᱟᱜ ᱠᱚᱛᱟ ᱯᱮᱭᱟ ᱥᱮ ᱪᱮᱜᱠᱟ ᱚᱱᱠᱟ ᱤᱭᱟᱹᱼᱼ ᱢᱟᱱᱮ ᱡᱟᱦᱟᱸᱭ ᱜᱮᱠᱚ ᱥᱟᱵ ᱫᱟᱲᱮᱜ᱾
ᱡᱟᱦᱟᱸᱭ ᱜᱮᱠᱚ ᱥᱟᱵ ᱫᱟᱲᱮᱭᱟᱜᱼᱟ ᱚᱸᱰᱮ ᱫᱚ ᱡᱟᱦᱟᱸᱭ ᱜᱮᱠᱚ ᱥᱟᱵ ᱫᱟᱲᱮᱭᱟᱜᱼᱟ᱾ ᱡᱟᱦᱟᱸᱭ ᱜᱮ ᱧᱩᱛᱩᱢᱮ ᱮᱢ ᱫᱟᱲᱮᱜ ᱟᱭ᱾ ᱦᱮᱸ ᱦᱮᱸ ᱡᱚᱠᱷᱚᱱ ᱠᱷᱟᱹᱞᱤ ᱛᱟᱦᱮᱸᱱᱟ ᱩᱱᱤᱜᱮ ᱧᱩᱛᱩᱢ ᱮᱢ ᱠᱟᱛᱮᱜ ᱥᱟᱵ ᱫᱟᱲᱮᱜᱼᱟ᱾
ᱦᱮᱸ ᱟᱫᱚ ᱯᱮᱨᱮᱡ ᱞᱮᱱᱠᱷᱟᱱ ᱟᱫᱟ ᱪᱤᱠᱟᱹᱛᱮ ᱮᱢᱟ ᱟᱫᱚ ᱢᱟᱱᱮ᱾ ᱦᱩᱸ ᱟᱼᱛᱤᱱ ᱛᱤᱱ ᱜᱚᱴᱟᱝ ᱤᱭᱟᱹ ᱟᱜ ᱢᱟᱱᱮ ᱫᱚᱞᱟᱜ ᱯᱮ ᱠᱚᱨᱟᱣ ᱫᱟ?
ᱚ ᱟᱞᱮᱭᱟᱜ ᱫᱚᱞᱟᱜ ᱫᱚ ᱦᱩᱭᱩᱜ ᱠᱟᱱᱟ ᱪᱳᱥᱚᱴᱴᱤ ᱪᱳᱥᱚᱴᱴᱤ ᱴᱤᱢ ᱮᱱᱟᱜ᱾
ᱤᱥᱼᱥᱟ ᱟᱹᱰᱤ ᱟᱥᱚᱛᱟᱢ ᱫᱚ᱾
ᱦᱚᱸ ᱵᱮᱥᱤᱜ ᱜᱮᱭᱟ ᱟᱞᱮ ᱟᱞᱮᱭᱟᱜ ᱱᱚᱰᱮ ᱵᱟᱨᱭᱟ ᱢᱟᱴᱷ ᱨᱮ ᱠᱷᱮᱞ ᱦᱩᱭ ᱠᱚᱼᱟ᱾ ᱠᱷᱮᱞ ᱦᱩᱭᱩᱜ ᱜᱮᱭᱟ ᱴᱷᱤᱠ ᱜᱮᱭᱟ᱾ ᱟᱫᱚᱼᱼ ᱪᱚᱥᱚᱴᱤ ᱴᱤᱢ ᱵᱮᱜᱚᱨ ᱟᱨᱚ ᱞᱟᱦᱟ ᱛᱮ ᱟᱨᱠᱚ ᱵᱤᱥᱤ ᱠᱚᱜᱼᱟ ᱢᱤᱜᱥᱚᱴᱤ ᱠᱚ ᱦᱩᱭ ᱠᱚᱜᱼᱟ᱾
ᱦᱮᱸ
ᱟᱫᱚ ᱱᱮᱛᱟᱨ ᱫᱚ ᱵᱟᱞᱮ ᱡᱟᱹᱥᱛᱤ ᱮᱜ ᱠᱚᱣᱟ ᱡᱮ ᱟᱞᱮ ᱱᱚᱛᱮ ᱫᱚ ᱚᱱᱟ ᱯᱷᱟᱭᱱᱮᱞ ᱠᱷᱮᱞ ᱦᱩᱭ ᱪᱩ ᱠᱚ ᱦᱩᱭᱩᱜᱼᱟ ᱛᱚ᱾ ᱚᱱᱟ ᱠᱷᱟᱹᱛᱤᱨ ᱪᱳᱥᱚᱴᱴᱤ ᱜᱮ ᱪᱳᱥᱚᱴᱴᱤ ᱵᱷᱤᱛᱤᱨ ᱨᱮᱜᱮ ᱠᱷᱮᱞ ᱫᱚ ᱦᱩᱭᱩᱜ ᱜᱮᱭᱟ᱾ ᱫᱚᱢᱮ ᱴᱤᱢ ᱦᱤᱡᱩᱜᱼᱟ ᱠᱚ ᱥᱟᱺᱜᱤᱧ ᱥᱟᱺᱜᱤᱧ ᱨᱮᱱ ᱠᱚ ᱦᱤᱡᱩᱜᱼᱟ᱾
ᱦᱮ ᱦᱮᱸ ᱟᱨ ᱦᱚᱯᱚᱱ ᱵᱚᱞ ᱫᱚ ᱟᱫᱚ ᱡᱷᱚᱛᱚ ᱜᱮᱼᱼ ᱠᱚ ᱥᱟᱵ ᱫᱟᱲᱮ ᱡᱷᱚᱛᱚ ᱦᱚᱲ ᱜᱮᱠᱚ ᱠᱷᱮᱞ ᱫᱟᱲᱮᱜᱼᱟ ᱩᱱᱠᱩ ᱦᱟᱲᱟᱢ ᱠᱚᱦᱚᱸ ᱰᱟᱹᱝᱨᱤ ᱢᱟᱨᱦᱟ ᱠᱚᱦᱚᱸ ᱟᱨᱠᱚ᱾
ᱡᱚᱛᱚ ᱡᱷᱚᱛᱚ ᱦᱚᱸ ᱥᱟᱛ ᱡᱚᱱ ᱠᱟᱛᱮ ᱦᱳᱭ᱾ ᱚᱱᱟ ᱢᱤᱫᱴᱟᱝ ᱨᱤᱥᱠᱟᱹ ᱟᱨᱠᱤ᱾
ᱦᱮᱸ ᱦᱮᱸ ᱚᱱᱟ ᱫᱚ ᱡᱷᱚᱛᱚ ᱦᱚᱲ ᱠᱷᱮᱞ ᱨᱮ ᱢᱤᱫᱴᱟᱝ ᱫᱟᱣ ᱮᱢ ᱧᱟᱢ ᱠᱮᱫᱟ ᱨᱟᱹᱥᱠᱟᱹ ᱟᱨᱠᱤ
ᱫᱟᱣ ᱡᱷᱚᱛᱚ ᱦᱚᱲ ᱠᱚ ᱧᱟᱢᱟ
ᱦᱮᱸ ᱟᱨ ᱢᱟᱨᱟᱝ ᱵᱚᱞ ᱨᱮᱫᱚ ᱢᱟᱨᱟᱝ ᱵᱚᱞ ᱨᱮᱫᱚ ᱩᱱᱠᱩ ᱦᱟᱲᱟᱢ ᱦᱟᱲᱟᱢ ᱠᱚ ᱰᱟᱹᱝᱨᱤ ᱢᱟᱨᱟ ᱠᱚᱫᱚ ᱚᱦᱚ
ᱚᱸᱰᱮ ᱫᱚ ᱦᱩᱭᱩᱜ ᱠᱟᱱᱟ ᱟᱢᱟᱜ ᱟᱡᱸᱚ ᱦᱚᱸ ᱫᱚᱨᱠᱟᱨ ᱥᱮ ᱫᱟᱲᱮ ᱡᱚᱢ ᱦᱚᱸ ᱫᱚᱨᱠᱟᱨ
ᱦᱮᱸ
ᱟᱨ ᱱᱚᱣᱟᱴᱟᱜ ᱨᱮᱫᱚ ᱡᱷᱚᱛᱚ ᱜᱮᱢ ᱠᱷᱮᱞ ᱫᱟᱲᱮᱭᱟᱜᱼᱟ ᱠᱟᱹᱴᱤᱡ ᱦᱟᱲᱟᱢ ᱰᱟ. ᱝᱜᱩᱣᱟᱹ
ᱦᱮᱸ ᱦᱮᱸ ᱵᱷᱟᱜᱮ ᱜᱮ ᱛᱟᱦᱚᱞᱮ
ᱛᱟᱦᱞᱮ ᱟᱯᱮ ᱚᱱᱛᱮ ᱫᱚ ᱠᱷᱮᱞ ᱠᱚᱫᱚ ᱦᱩᱭᱩᱜ ᱠᱟᱱ ᱜᱮᱭᱟ ᱥᱮ ᱵᱟᱝ?
ᱠᱷᱮᱞ ᱠᱚ ᱦᱳᱭᱱᱟ ᱵᱟᱨ ᱯᱮ ᱴᱷᱮᱱ ᱦᱳᱭᱱᱟ ᱟᱨᱠᱤ ᱛᱟᱯᱚᱨᱮ ᱟᱨᱚ ᱦᱩᱭᱩᱜ ᱜᱮᱭᱟ ᱢᱮᱱᱟᱜ ᱜᱮᱭᱟ ᱟᱨᱠᱤ᱾
ᱟᱪᱪᱷᱟ ᱟᱯᱮᱭᱟᱜ ᱟᱛᱳ ᱨᱮ ᱦᱳᱭ ᱦᱳᱭ ᱵᱟᱲᱟᱜ ᱜᱮᱭᱟ?
ᱟᱞᱮ ᱟᱛᱳ ᱨᱮ ᱦᱩᱭᱩᱜᱼᱟ ᱟᱨᱠᱤ ᱚᱱᱟ ᱫᱚ ᱰᱮᱨᱤ ᱧᱚᱜ ᱠᱟᱛᱮᱜ ᱦᱩᱭᱩᱜᱼᱟ ᱟᱞᱮ ᱱᱚᱰᱮ ᱫᱚ᱾ ᱢᱟᱱᱮ ᱜᱟᱡᱮ ᱜᱮ ᱰᱤᱨᱤ ᱜᱮᱭᱟ ᱟᱨᱠᱤ ᱟᱱᱮ ᱡᱚᱠᱷᱚᱱ ᱦᱳᱲᱳ ᱠᱚ ᱨᱚᱦᱚᱭ ᱤᱭᱟᱹ ᱤᱨ ᱤᱨ ᱥᱚᱢᱚᱭ ᱚᱱᱟ ᱞᱟᱦᱟᱨᱮ ᱟᱨᱠᱤ ᱠᱷᱮᱞ ᱦᱚᱪᱚᱭᱟᱞᱮ ᱨᱟᱵᱟᱝ ᱨᱟᱵᱟᱝ ᱦᱮᱜ ᱮ
ᱟᱪᱪᱷᱟ ᱦᱮᱸ
ᱞᱟᱥ ᱧᱚᱜ ᱛᱮ ᱟᱞᱮ ᱦᱚᱸ ᱱᱚᱰᱮ ᱢᱟᱨᱟᱝ ᱵᱚᱞ ᱟᱞᱮ ᱫᱚ ᱱᱚᱸᱰᱮᱰ ᱮᱞᱮ ᱠᱷᱮᱞ ᱦᱚᱪᱚᱭᱟ ᱚᱱᱮ ᱦᱚᱯᱚᱱ ᱵᱚᱞ ᱠᱚᱫᱚ ᱵᱟᱝᱜᱮ ᱟᱨ ᱢᱟᱱᱮ ᱠᱷᱮᱞ ᱫᱚᱠᱚ ᱠᱷᱮᱞ ᱜᱮᱭᱟ ᱱᱚᱛᱮ ᱟᱞᱮ ᱥᱮᱫ ᱟᱨ ᱜᱚᱴᱟ ᱠᱚ ᱠᱷᱮᱞ ᱦᱚᱪᱚᱭ ᱜᱮᱭᱟ ᱟᱞᱮ ᱫᱚ ᱢᱟᱨᱟᱝ ᱵᱚᱞ ᱜᱮᱞᱮ ᱠᱷᱮᱞ ᱦᱚᱪᱚᱭᱟ
ᱢᱟᱨᱟᱝ ᱵᱚᱞ ᱜᱮ ᱟᱪᱪᱷᱟ ᱟᱪᱪᱷᱟ ᱟᱞᱮᱭᱟᱜ ᱱᱚᱸᱰᱮ ᱟᱞᱮᱭᱟᱜ ᱰᱟᱹᱦᱤ ᱨᱮ ᱚᱠᱟᱴᱟᱜ ᱞᱟᱹᱭᱟᱜ ᱢᱮᱫᱳᱧ ᱪᱳᱥᱳ ᱴᱤᱢ ᱥᱮ ᱚᱱᱟᱴᱟᱜ ᱨᱮ ᱠᱩᱲᱤ ᱜᱤᱫᱽᱨᱟᱹᱣᱟᱜ ᱠᱷᱮᱞ ᱦᱚᱞᱮ ᱠᱷᱩᱞᱟᱹᱣ ᱜᱮᱭᱟ ᱩᱱᱠᱩ ᱠᱩᱲᱤ ᱜᱤᱫᱽᱨᱟᱹᱣᱟᱜ ᱠᱷᱮᱞ ᱯᱷᱩᱴᱵᱚᱞ ᱠᱷᱮᱞ ᱦᱩᱭᱩᱜ ᱜᱮᱭᱟ ᱯᱷᱩᱴᱵᱚᱞ ᱠᱷᱮᱞ ᱯᱷᱩᱴᱵᱚᱞ ᱠᱷᱮᱞ ᱦᱚᱸ ᱦᱩᱭᱩᱜ ᱜᱮᱭᱟ ᱟᱫᱚ ᱚᱱᱟᱴᱟᱜ ᱫᱚ ᱠᱚᱢ ᱴᱤᱢᱼᱼ ᱦᱩᱭᱩᱜᱼᱟ ᱟᱴᱴᱤ ᱴᱤᱢ ᱨᱮᱱᱟᱜ
ᱦᱮᱸ ᱟᱫᱚ ᱠᱩᱲᱤ ᱜᱤᱫᱽᱨᱟᱹᱣᱟᱜ ᱴᱤᱢ ᱫᱚ ᱩᱱᱟᱹᱜ ᱵᱟᱹᱱᱩᱜ ᱛᱟᱵᱚᱱᱟ ᱥᱮ ᱟᱛᱳ ᱠᱚᱨᱮ ᱟᱨ ᱞᱟᱹᱭᱫᱟᱹᱧ ᱚᱱᱟ ᱠᱩᱲᱤ ᱜᱤᱫᱽᱨᱟᱹᱣᱟᱜ ᱠᱷᱮᱞ ᱛᱚ ᱠᱩᱲᱤ ᱜᱤᱫᱽᱨᱟᱹᱣᱟᱜ ᱠᱷᱮᱞ ᱫᱚ ᱚᱱᱮ ᱤᱭᱟᱹ ᱮᱢᱱᱤ ᱜᱷᱮᱨᱟᱣ ᱠᱟᱛᱮ ᱚᱱᱮ ᱴᱤᱠᱤᱴ ᱫᱤᱭᱟ ᱥᱮ ᱮᱢᱱᱤ ᱜᱮ
ᱵᱟᱝ ᱜᱷᱮᱨᱟᱣ ᱠᱟᱛᱮ ᱴᱤᱠᱤᱴ ᱫᱤᱭᱮ
ᱚᱸᱻ ᱴᱤᱠᱤᱴ ᱫᱤᱭᱮ ᱯᱮ ᱠᱷᱮᱞ ᱦᱚᱪᱚ
ᱴᱤᱠᱤᱴ ᱫᱤᱭᱮ ᱦᱮᱸ ᱦᱮᱸ
ᱦᱮᱸ ᱚᱱᱟ ᱦᱚᱸ ᱵᱷᱟᱜᱮ ᱦᱳᱭ ᱚᱱᱠᱟ ᱜᱮᱠᱚ ᱠᱚᱨᱟᱣ ᱦᱚᱪᱚᱭᱮᱫᱟ ᱜᱚᱴᱟ ᱜᱮ ᱠᱩᱲᱤ ᱜᱤᱫᱽᱨᱟᱹ ᱚᱠᱟᱨᱮ ᱠᱷᱮᱞ ᱦᱩᱭᱩᱜ ᱠᱟᱱᱟ ᱚᱸᱰᱮ ᱜᱮ ᱴᱤᱠᱤᱴ ᱫᱟᱠᱚ ᱟᱨᱠᱤ
ᱦᱳᱭ
ᱟᱪᱪᱷᱟ ᱴᱷᱤᱠ ᱜᱮᱭᱟ ᱢᱟ ᱚᱱᱠᱟ ᱜᱮ ᱟᱫᱚ ᱛᱮᱦᱮᱧ ᱫᱚ᱾
ᱦᱚᱸ ᱦᱚᱸ ᱴᱷᱤᱠ ᱜᱮᱭᱟ ᱛᱟᱦᱞᱮ ᱱᱚᱝᱠᱟ ᱜᱮ ᱥᱚᱢᱚᱭ ᱠᱚ ᱦᱩᱭᱱᱟ